ᱦᱟᱸ, ᱜᱚᱢᱠᱮ ᱡᱚᱦᱟᱨ ᱜᱮ ᱦᱮᱸ ᱜᱚᱢᱠᱮ ᱡᱚᱦᱟᱨ ᱜᱮ
ᱞᱟᱹᱭ ᱫᱟᱞᱤᱧ ᱜᱚᱢᱠᱮ ᱟᱹᱞᱤᱧᱟᱜ ᱨᱚᱲ ᱯᱩᱥᱴᱳ ᱟᱸᱡᱚᱢᱚᱜ ᱠᱟᱱᱟ ᱛᱚ?
ᱦᱮᱸ, ᱮᱠᱵᱟᱨᱮ ᱠᱞᱤᱭᱟᱨ ᱵᱟᱭ ᱚᱥᱩᱵᱤᱫᱟᱭ ᱫᱟ, ᱥᱮᱛᱟᱜ ᱵᱮᱲᱟ ᱫᱚ ᱟᱹᱞᱤᱧ ᱡᱚᱜᱼᱚᱭ ᱫᱟᱜ ᱧᱮᱞ ᱞᱤᱧ ᱪᱟᱞᱟᱜ ᱠᱟᱱᱟ ᱠᱷᱮᱛ ᱥᱮᱫ᱾
ᱟᱪᱪᱷᱟ᱾
ᱦᱚᱞᱟ ᱥᱤ ᱦᱚᱪᱚ ᱦᱩᱭ ᱠᱟᱱᱟ ᱚᱱᱠᱟ ᱠᱚᱢ ᱫᱟᱜ ᱨᱮ᱾ ᱛᱟᱦᱞᱮ ᱟᱫᱚ ᱟᱸᱡᱮᱫ ᱱᱟ ᱥᱮ ᱪᱤᱠᱟᱹᱭᱮᱱᱟ ᱚᱱᱟᱞᱤᱧ ᱧᱮᱞ ᱟᱹᱜᱩᱭ ᱞᱟᱹᱜᱤᱫ᱾
ᱟᱹᱞᱤᱧ ᱦᱚᱸ ᱦᱚᱜᱼᱚᱭ ᱱᱚᱝᱠᱟ ᱦᱩᱛᱩᱢ ᱠᱚᱞᱤᱧ ᱦᱮᱡ ᱟᱠᱟᱱᱟ ᱦᱩᱛᱩᱢ ᱠᱚᱱᱟᱜ ᱦᱮᱡ ᱠᱟᱛᱮᱫ ᱡᱟᱦᱟᱱᱟᱜ ᱜᱮᱞᱤᱧ ᱪᱟ ᱱᱟᱥᱛᱟᱭᱟ ᱟᱫᱚ ᱠᱷᱮᱛ ᱥᱮᱫ ᱞᱤᱧ ᱟᱹᱞᱤᱧ ᱦᱚᱞᱤᱧ ᱪᱟᱞᱟᱜᱼᱟ᱾ ᱟᱹᱞᱤᱧ ᱦᱚᱸ ᱢᱚᱴᱟᱢᱩᱴᱤ ᱦᱚᱞᱟ ᱥᱤ ᱦᱚᱪᱚ ᱦᱩᱭ ᱟᱠᱟᱱᱟ᱾
ᱦᱩᱸ ᱦᱩᱸ
ᱫᱟᱜ ᱫᱚ ᱛᱟᱦᱮᱸ ᱠᱟᱱᱟ ᱛᱟᱞᱦᱮ ᱤᱱᱟᱹ ᱠᱷᱟᱛᱤᱨ ᱟᱫᱚ ᱠᱷᱮᱛ ᱥᱮᱫ ᱦᱚᱸ ᱪᱟᱞᱟᱣ ᱦᱩᱭᱩᱜ-ᱟ ᱟᱫᱚ ᱦᱚᱞᱟ ᱦᱚᱭ ᱫᱟᱜ ᱟᱠᱟᱫᱟ ᱢᱚᱴᱟᱢᱩᱴᱤ ᱫᱟᱜ ᱨᱮᱱᱟᱜ ᱚᱥ ᱥᱩᱵᱤᱫᱟ ᱫᱚ ᱵᱟᱝ ᱦᱩᱭᱩᱜᱼᱟ᱾
ᱦᱮᱸ
ᱛᱟᱞᱦᱮ ᱫᱤᱠᱤ ᱦᱟᱜ ᱠᱷᱟᱱ ᱠᱟᱹᱢᱤ ᱡᱟᱢᱤᱧ ᱛᱚ ᱞᱟᱹᱭ ᱦᱩᱭ ᱠᱟᱱᱟ ᱟᱫᱚ ᱛᱤᱱᱟᱹᱜ ᱜᱟᱱ ᱠᱚ ᱳᱰᱳᱠᱚᱜ ᱡᱩᱫᱤ ᱠᱚ ᱳᱰᱳᱠᱚᱜᱼᱟ ᱛᱟᱦᱚᱞᱮ ᱛᱮᱦᱮᱧ ᱫᱚ ᱦᱟᱸᱜᱠᱷᱟᱱ ᱞᱤᱧ
ᱞᱚᱥᱫ ᱟ ᱦᱮᱸ
ᱞᱚᱥᱚᱫ ᱫᱚ ᱞᱚᱥᱚᱫ ᱜᱮᱭᱟ ᱛᱚ ᱨᱚᱦᱚᱭ ᱦᱚᱞᱤᱧ ᱪᱟᱵᱟᱭᱟ ᱛᱮᱦᱮᱧ ᱫᱚ ᱟᱨᱠᱤ᱾
ᱟᱪᱪᱷᱟ᱾
ᱟᱪᱪᱷᱟ᱾
ᱦᱩᱸ
ᱦᱮᱸ ᱫᱟᱜ ᱢᱟ ᱦᱚᱞᱟ ᱵᱷᱟᱜᱤ ᱜᱮᱭ ᱫᱟᱜ ᱟᱠᱟᱫᱟᱭ ᱟᱨ ᱠᱮᱡᱟᱱ᱾
ᱦᱮᱸ ᱟᱹᱭᱩᱵ ᱵᱮᱲᱟ᱾
ᱦᱮᱸ ᱦᱩᱰᱩᱨ ᱵᱤᱡᱽᱞᱤ ᱟᱛᱮᱜ᱾
ᱚᱱᱚᱢ ᱠᱤ ᱡᱟᱹᱱᱤ ᱜᱚᱝᱠᱮ ᱛᱟᱦᱚᱞᱮ ᱟᱹᱞᱤᱧ ᱫᱚ ᱡᱟᱹᱯᱤᱫ ᱦᱤᱲᱤᱧ ᱟᱠᱟᱫᱟᱞᱤᱧ ᱵᱟᱹᱞᱤᱧ ᱟᱸᱡᱚᱢ ᱟᱠᱟᱫᱟ᱾
ᱵᱟᱝ ᱜᱚᱢᱠᱮ ᱦᱚᱞᱟ ᱫᱚ ᱦᱩᱰᱩᱨ ᱵᱤᱡᱽᱞᱤ ᱠᱟᱫᱟᱭ᱾
ᱦᱩᱸ ᱦᱩᱸ᱾
ᱟᱫᱚ ᱞᱟᱦᱟ ᱛᱮᱢᱟ ᱞᱟᱹᱭ ᱛᱟᱦᱮᱸᱜ ᱟᱠᱚ
ᱦᱟ
ᱠᱷᱚᱱᱟᱜ ᱤᱛᱟᱹ ᱠᱚ ᱩᱰᱩᱜ ᱞᱮᱠᱷᱟᱱ ᱦᱩᱰᱩᱨ ᱵᱤᱡᱽᱞᱤ ᱫᱚ ᱵᱚᱱᱫᱚᱭᱟᱭ᱾ ᱯᱟᱹᱦᱤᱞ ᱦᱟᱲᱟᱢ ᱠᱚ ᱦᱟᱯᱲᱟᱢ ᱠᱚ ᱵᱟᱵᱟᱜᱟᱭᱩ ᱛᱟᱠᱚ ᱞᱟᱹᱭ ᱛᱟᱦᱮᱸᱫ᱾ ᱟᱨ ᱱᱮᱛᱟᱨ ᱫᱚ ᱛᱚ ᱦᱩᱰᱩᱨ ᱵᱤᱡᱽᱞᱤ ᱫᱚ ᱥᱟᱨᱟ ᱵᱚᱪᱷᱚᱨ ᱜᱮ᱾
ᱦᱮᱸ ᱦᱮᱸ ᱢᱟᱱᱮ ᱚᱠᱟ ᱪᱮᱫ ᱪᱟᱸᱫᱳ ᱠᱚᱱᱚ ᱵᱟᱪᱷᱟ ᱵᱟᱱᱩᱜ᱾
ᱦᱮᱸ ᱦᱮᱸ ᱵᱟᱝ ᱵᱟᱪᱷᱟᱣ ᱫᱚ ᱵᱟᱹᱱᱩᱜᱼᱟ᱾
ᱦᱮ ᱦᱮ ᱞᱟᱦᱟ ᱛᱮᱫᱚ ᱦᱩᱰᱩᱨ ᱵᱤᱡᱽᱞᱤ ᱫᱚ
ᱦᱮᱸ
ᱦᱩᱭᱩᱜ ᱛᱟᱦᱮᱸᱫ ᱚᱱᱟ ᱤᱭᱟᱹ ᱥᱳᱢᱚᱭ ᱜᱮ᱾
ᱪᱟᱹᱛ ᱵᱟᱭᱥᱟ. ᱠ ᱜᱮ᱾
ᱮ ᱪᱟᱹᱛ ᱵᱟᱭᱥᱟᱹᱠ ᱡᱷᱮᱸᱴ ᱟᱫᱚ ᱟᱥᱟᱲ ᱯᱟᱲᱟᱣ ᱞᱮᱱ ᱠᱷᱟᱱ ᱫᱚ ᱟᱫᱚ ᱦᱩᱰᱩᱨ ᱵᱤᱡᱽᱞᱤ ᱫᱚ ᱟᱫᱚ ᱠᱚᱢᱚᱜᱼᱟ᱾
ᱠᱚᱢᱚᱜᱼᱟ᱾
ᱟᱨᱮᱞ ᱦᱚᱸ ᱩᱱ ᱥᱳᱢᱳᱡ ᱜᱮ ᱦᱳᱭᱳᱜ ᱛᱟᱦᱮᱸᱫ᱾
ᱦᱮᱸ᱾
ᱟᱨ ᱱᱮᱛᱟᱨ ᱫᱚ ᱨᱤᱢᱤᱞ ᱢᱟᱱᱮ ᱜᱮ ᱦᱮᱸ ᱨᱤᱢᱤᱞ ᱢᱟᱱ ᱜᱮ ᱦᱩᱰᱩᱨ ᱵᱤᱡᱽᱞᱤ᱾
ᱦᱮᱸ ᱟᱫᱚ ᱦᱚᱜᱼᱚᱜ ᱱᱚᱣᱟ ᱦᱩᱰᱩᱨ ᱵᱤᱡᱽᱞᱤ ᱠᱷᱟᱹᱛᱤᱨ ᱫᱚ ᱢᱚᱴᱟᱢᱩᱴᱤ ᱫᱟᱨᱮ ᱠᱚ ᱞᱟᱛᱟᱨ ᱨᱮ ᱛᱟᱦᱮᱸ ᱠᱚ ᱵᱟᱝ ᱜᱟᱱᱚᱜᱼᱟ᱾
ᱵᱟᱝ ᱦᱚᱸ ᱥᱤᱭᱚᱜ, ᱥᱤᱭᱚᱜ ᱥᱤᱭᱚᱜ ᱛᱮ ᱦᱮᱸ ᱦᱚᱸ᱾
ᱟᱫᱚ ᱱᱚᱣᱟ ᱠᱚᱦᱚᱸ ᱫᱚ ᱢᱟᱱᱮ ᱵᱳᱭᱜᱟᱱᱤᱠ ᱦᱚᱸ ᱵᱟᱠᱚ ᱩᱰᱩᱜ ᱢᱟᱱᱮ ᱱᱚᱣᱟ ᱫᱚ ᱵᱟᱠᱚ ᱤᱭᱟᱹ ᱴᱮᱠᱮᱞ ᱫᱟᱲᱮᱭᱟᱜ ᱠᱟᱱᱟ᱾
ᱩᱦᱩᱸ ᱩᱦᱩᱸᱜ᱾
ᱵᱚᱨᱚᱱ ᱚᱱᱮ ᱡᱟᱦᱟᱸ ᱤᱯᱤᱞ ᱠᱚ ᱠᱷᱚᱥᱟᱜᱼᱟ᱾
ᱦᱩᱸ
ᱚᱱ ᱩᱱᱠᱩ ᱤᱯᱤᱞ ᱫᱚ ᱵᱚᱨᱚᱝ ᱠᱚ ᱟᱸᱡᱚᱢ ᱠᱟᱫᱟᱞᱤᱧ ᱡᱟᱦᱟᱸ ᱵᱳᱭ ᱠᱚᱨᱮ ᱞᱤᱧ ᱯᱟᱲᱦᱟᱣ ᱠᱟᱱᱟ ᱧᱮᱞ ᱡᱚᱢ ᱠᱟᱫᱟᱞᱤᱧ᱾ ᱚᱱᱟ ᱠᱚᱫᱚ ᱞᱟᱹᱭ ᱟᱠᱚ ᱢᱟ ᱡᱚᱠᱷᱚᱱ ᱠᱚ ᱠᱚᱥᱟᱜᱼᱟ ᱩᱱᱠᱩ ᱠᱚ ᱵᱩᱡᱟ ᱩᱱᱠᱩ ᱫᱚ ᱚᱱᱟ ᱥᱟᱜᱚᱨ ᱨᱮᱠᱚ ᱜᱤᱲᱤᱠᱚᱣᱟ᱾
ᱟᱪᱪᱷᱟ᱾
ᱟᱪᱪᱷᱟ ᱜᱚᱝᱠᱮ ᱩᱝᱠᱩ ᱫᱚ ᱪᱤᱠᱟᱹ ᱛᱮᱠᱚ ᱤᱫᱤ ᱠᱚᱣᱟ ᱥᱟᱜᱚᱨ ᱨᱮ?
ᱟᱫᱚ ᱜᱚᱝᱠᱮ ᱵᱳ-ᱵᱳᱭᱜᱟᱱᱤᱠ ᱛᱚ ᱵᱳᱭᱜᱟᱱᱤᱠ ᱫᱚ ᱪᱮᱜ ᱞᱮᱠᱟ ᱠᱟᱛᱮ ᱠᱚ ᱵᱩᱡᱟ ᱥᱮ ᱠᱚ ᱪᱤᱠᱟᱹᱭᱟ?
ᱦᱩᱸ
ᱞᱟᱹᱭᱟᱠᱚ ᱡᱮ ᱱᱩᱠᱩ ᱠᱚ ᱠᱷᱚᱥᱟᱜᱼᱟ ᱾ ᱛᱟᱦᱞᱮ ᱩᱱᱜᱮ ᱟᱫᱚ ᱚᱱᱠᱟ ᱠᱟᱛᱮᱜ ᱥᱟᱜᱚᱨ ᱨᱮᱠᱚ ᱜᱤᱲᱤ ᱠᱚᱣᱟ ᱾
ᱦᱩᱸ ᱾
ᱩᱱᱠᱩ ᱛᱟᱨᱟ ᱠᱷᱚᱥᱟ᱾
ᱦᱩᱸ ᱦᱩᱸ ᱦᱩᱸ ᱾
ᱛᱟᱦᱞᱮ ᱚᱱᱠᱟᱞᱤᱧ ᱟᱸᱡᱚᱢ ᱠᱟᱫᱟ ᱧᱮᱞ ᱫᱚ ᱵᱟᱹᱞᱤᱧ ᱧᱮᱞ ᱠᱟᱫᱟ ᱾
ᱚ ᱾
ᱵᱩᱡ ᱠᱮᱫᱟᱵᱤᱱ᱾
ᱦᱩᱸ ᱾
ᱦᱩᱸ ᱾
ᱟᱨ ᱡᱟᱦᱟᱸ ᱛᱤᱱᱟᱹᱜ ᱦᱩᱰᱦᱩᱰᱟᱹᱣ ᱨᱮᱦᱚᱸ ᱪᱷᱟᱛᱟ ᱪᱷᱟᱛᱟ ᱡᱩᱫᱤ ᱵᱟᱝ ᱛᱟᱦᱮᱸᱱ ᱛᱟᱵᱤᱱᱟ
ᱦᱩᱸ ᱾
ᱦᱟᱱᱟᱭᱤᱡ ᱯᱷᱟᱸᱠᱟ ᱨᱮᱜᱮ ᱞᱚᱦᱚᱫᱚᱜ ᱵᱤᱱ ᱫᱟᱨᱮ ᱵᱩᱴᱟᱹ ᱨᱮᱫᱚ ᱮᱠᱫᱚᱢ ᱵᱟᱝ ᱪᱟᱞᱟᱜ ᱴᱷᱤᱠᱟ ᱾
ᱮᱸ ᱦᱮᱸ ᱾
ᱡᱮ ᱪᱷᱟᱛᱟ ᱵᱟᱹᱱᱩᱜ ᱛᱤᱧᱟᱹ ᱱᱟᱯᱮ ᱫᱟᱨᱮ ᱵᱩᱴᱟᱹ ᱴᱷᱮᱱᱤᱧ ᱫᱟᱹᱲ ᱞᱮᱜᱮ ᱾
ᱦᱩᱸ ᱦᱩᱸ ᱚᱱᱟ ᱫᱚ ᱵᱟᱝ ᱜᱟᱱᱚᱜᱼᱟ ᱾
ᱵᱟᱝ ᱾
ᱦᱩᱸ᱾
ᱱᱮᱛᱟᱨ ᱢᱟ ᱞᱟᱦᱟ ᱛᱮᱫᱚ ᱠᱩ ᱞᱟᱹᱭ ᱛᱟᱦᱮᱸᱫ ᱠᱷᱟᱹᱞᱤ ᱛᱟᱞᱮ ᱫᱟᱨᱮ ᱨᱮᱜᱮ ᱧᱩᱨᱩᱜᱼᱟ᱾
ᱦᱮᱸ ᱵᱟᱝ ᱱᱮᱛᱟᱨ ᱫᱚ ᱡᱚᱛᱚ ᱫᱟᱨᱮ ᱨᱮᱜᱮ᱾ ᱥᱮᱬᱟᱸ ᱫᱟᱨᱮ ᱛᱟᱢ ᱦᱩᱰᱤᱧ ᱫᱟᱨᱮ ᱛᱟᱢ᱾ ᱱᱮᱛᱟᱨ ᱦᱮᱸ ᱟᱨ ᱱᱮ ᱱᱮᱛᱟᱨ ᱫᱚ ᱚᱲᱟᱜ ᱠᱚᱨᱮ ᱦᱚᱸ ᱚᱱᱠᱟᱜ ᱠᱟᱱᱟ ᱞᱟᱹᱭ ᱫᱟᱠᱚ᱾
ᱦᱮᱸ᱾
ᱦᱮᱸ᱾
ᱱᱚᱣᱟ ᱢᱟ ᱪᱮᱜ ᱜᱮ ᱪᱮᱜ ᱜᱮ ᱵᱟᱪᱷᱟᱣ ᱵᱟᱹᱱᱩᱜᱼᱟ᱾
ᱵᱟᱝ ᱵᱟᱝ᱾
ᱛᱟᱞᱦᱮ ᱜᱚᱝᱠᱮ ᱦᱚᱜᱼᱚᱭ ᱛᱚ ᱠᱟᱹᱢᱤ ᱠᱚ ᱵᱚᱨᱥ ᱥᱟ ᱪᱟᱥ ᱠᱟᱹᱢᱤ ᱠᱚ ᱥᱟᱹᱛ ᱦᱤᱡᱩᱜ ᱠᱟᱱᱟ ᱛᱟᱞᱦᱮ ᱟᱫᱚ ᱱᱤᱛᱳᱜ ᱫᱚ ᱯᱷᱟᱸᱠᱟ ᱜᱮ᱾
ᱦᱮᱸ᱾
ᱦᱩᱭᱩᱜ ᱛᱟᱵᱚᱱᱟ ᱯᱷᱟᱸᱠᱟ ᱦᱩᱭᱩᱜᱼᱟ, ᱛᱟᱞᱦᱮ ᱟᱹᱵᱤᱱ ᱫᱚ ᱚᱠᱟ ᱥᱮᱫ ᱠᱟᱹᱢᱤ ᱠᱚᱵᱤᱱ ᱪᱟᱞᱟᱜᱼᱟ ᱥᱮ ᱚᱲᱟᱜ ᱨᱮᱜᱮ ᱵᱤᱱ ᱛᱟᱦᱮᱸᱱᱟ ᱥᱮ ᱪᱟᱹᱠᱨᱤ ᱵᱟᱹᱠᱨᱤ ᱠᱚ ᱢᱮᱱᱟᱜ ᱛᱟᱹᱵᱤᱱᱟ?
ᱵᱟᱝ ᱪᱟᱹᱠᱨᱤ ᱵᱟᱹᱠᱨᱤ ᱫᱚ ᱵᱟᱝ, ᱚᱸᱭ ᱨᱚᱦᱚᱭ ᱪᱟᱵᱟ ᱞᱮᱱᱠᱷᱟᱱ ᱜᱮ ᱟᱫᱚ ᱠᱩᱢᱯᱟᱱᱤ ᱠᱟᱹᱢᱤ᱾
ᱟᱪᱪᱷᱟ᱾
ᱠᱩᱢᱯᱟᱱᱤ ᱠᱟᱹᱢᱤ ᱞᱤᱧ ᱫᱟᱹᱲᱟ᱾
ᱦᱮᱸ ᱦᱮᱸ᱾
ᱮᱠᱟᱞ ᱛᱮ ᱥᱮᱭ ᱯᱩᱡᱟᱹ ᱫᱷᱟᱹᱨᱤᱡ ᱫᱚ ᱚᱱᱛᱮ ᱨᱮᱜᱮ᱾
ᱟᱹᱞᱤᱧ ᱦᱚᱸ ᱚᱱᱠᱟ ᱞᱤᱧ ᱢᱚᱱᱮ ᱠᱟᱣᱱᱟ᱾ ᱵᱩᱡ ᱠᱮᱫᱟᱵᱤᱱ᱾ ᱦᱚᱸᱜᱼᱚᱭ ᱛᱚ ᱦᱩᱲᱩ ᱨᱚᱦᱚᱭ ᱠᱚ ᱦᱩᱭᱱᱟ ᱛᱟᱞᱦᱮ ᱡᱟᱭᱦᱳᱠ᱾ ᱯᱩᱡᱟᱹ ᱫᱷᱟᱹᱵᱤᱡ ᱫᱩᱨᱜᱟᱹ ᱯᱩᱡᱟᱹ ᱦᱳᱠ, ᱠᱟᱹᱞᱤ ᱯᱩᱡᱟᱹ ᱦᱳᱠ ᱫᱷᱟᱹᱵᱤᱡ ᱞᱤᱧ ᱛᱟᱦᱮᱱᱟ ᱵᱟᱭᱨᱮ ᱥᱮᱫ᱾ ᱪᱟᱞᱟᱣ ᱠᱟᱛᱮᱫ ᱞᱤᱧ ᱠᱟᱹᱢᱤᱭᱟ ᱠᱳᱢᱯᱟᱱᱤ ᱠᱟᱹᱢᱤ ᱟᱫᱚ ᱟᱞᱮ ᱱᱚᱰᱮ ᱠᱷᱚᱱ ᱢᱟ ᱟᱹᱰᱤ ᱟᱢᱫᱟ ᱦᱚᱲ ᱜᱮᱠᱚ ᱪᱟᱞᱟᱜᱼᱟ ᱞᱟᱹᱭ ᱫᱟᱠᱚ᱾ ᱩᱱᱠᱩ ᱥᱟᱞᱟᱜ ᱜᱮᱞᱤᱧ ᱜᱟᱛᱮᱼᱟ᱾
ᱦᱮᱸ᱾
ᱟᱨ ᱟᱵᱚ ᱥᱮᱫ ᱠᱷᱚᱱ ᱡᱟᱦᱟᱸᱭ ᱦᱚᱲ ᱠᱚ ᱤᱫᱤᱭᱮᱫ ᱠᱚᱣᱟ, ᱴᱷᱤᱠᱟᱹᱫᱟᱨᱮ ᱠᱚ ᱤᱫᱤ ᱠᱚᱣᱟ᱾ ᱵᱟᱨᱚ ᱜᱷᱚᱱᱴᱟ ᱠᱟᱛᱮᱫ ᱠᱚ ᱠᱟᱹᱢᱤ ᱦᱚᱪᱚ ᱠᱚᱣᱟ᱾ ᱟᱨᱞᱤᱧ ᱧᱮᱞ ᱠᱟᱫᱟ ᱦᱮᱸ᱾ ᱟᱨᱞᱤᱧ ᱧᱮᱞ ᱟᱠᱟᱫ ᱠᱚᱣᱟ ᱚᱱᱟ ᱥᱩᱨ ᱥᱩᱯᱩᱨ ᱨᱮᱱ ᱡᱟᱦᱟᱸᱭ ᱠᱟᱹᱢᱤ ᱠᱚᱠᱚ ᱦᱤᱡᱩᱜᱼᱟ ᱩᱱᱠᱩ ᱫᱚ ᱟᱴ ᱜᱷᱚᱱᱴᱟ ᱠᱚ ᱠᱟᱹᱢᱤᱭᱟ ᱟᱨ ᱠᱚ ᱫᱟᱹᱲᱟ᱾
ᱦᱮᱸ᱾
ᱟᱫᱚ ᱪᱮᱫᱟᱜ ᱡᱚᱸᱜ-ᱚᱭ ᱱᱚᱣᱟ ᱪᱮᱫᱟᱜ ᱠᱚ ᱱᱚᱝᱠᱟᱭᱮᱫ ᱵᱚᱱᱟ ᱟᱨᱠᱤ, ᱟᱵᱚ ᱫᱚ ᱥᱟᱺᱜᱤᱧ ᱦᱚᱲ ᱠᱷᱟᱹᱛᱤᱨ ᱵᱟᱨᱚ ᱜᱷᱚᱱᱴᱟ, ᱩᱱᱠᱩ ᱫᱚ ᱥᱩᱨ ᱦᱚᱲ ᱠᱷᱟᱹᱛᱤᱨ ᱟᱴ ᱜᱷᱚᱱᱴᱟ᱾ ᱱᱚᱣᱟ ᱫᱚ ᱪᱮᱫᱟᱜ? ᱠᱟᱹᱴᱤᱡ ᱞᱟᱹᱭᱟᱜ ᱵᱤᱱ ᱥᱮ ᱡᱩᱫᱤ ᱵᱤᱱ ᱵᱟᱲᱟᱭ ᱠᱷᱟᱱ᱾
ᱱᱚ-ᱟ ᱫᱚ ᱢᱟᱱᱮ ᱤᱭᱟᱹ ᱟᱱᱰᱟᱨ ᱛᱚ ᱟᱵᱚ ᱫᱚ ᱴᱷᱤᱠᱟᱹᱫᱟᱨ ᱾
ᱦᱮᱸ ᱾
ᱛᱟᱦᱚᱞᱮ ᱩᱱᱠᱩ ᱫᱚ ᱟᱴ ᱜᱷᱚᱱᱴᱟ ᱨᱮ ᱰᱤᱭᱩᱴᱤ ᱾ ᱦᱟᱹᱱᱠᱩ ᱫᱚᱠᱚ ᱮᱢᱟ ᱠᱚᱣᱟ ᱩᱱᱠᱩ ᱫᱚ ᱠᱳᱢᱯᱟᱱᱤ ᱛᱚᱨᱚᱯᱷ ᱠᱷᱚᱱᱟᱜ ᱟᱫᱚ ᱠᱚ ᱵᱩᱡᱷᱟᱹᱣ ᱟᱹᱱᱤᱡ-ᱟ ᱮ ᱵᱟᱨᱚ ᱜᱷᱚᱱᱴᱟᱢ ᱠᱟᱹᱢᱤ ᱞᱮᱠᱷᱟᱱ ᱟᱲᱟᱭᱴᱤ ᱦᱟᱡᱨᱤᱧ ᱮᱢᱟᱢᱟ ᱾
ᱦᱮᱸ ᱦᱮᱸ ᱾
ᱵᱟᱝ ᱟᱫᱚ ᱩᱱ ᱚᱱᱠᱟᱜᱮ ᱟᱲᱟᱭᱴᱤ ᱟᱫᱚ ᱟᱲᱟᱭᱴᱤ ᱫᱚ ᱟᱲᱟᱭᱴᱤ ᱜᱮ ᱮᱢᱟᱢ ᱠᱟᱱᱟᱭ ᱾ ᱟᱫᱚ ᱠᱚᱢᱮᱫ ᱢᱮᱭᱟᱭ ᱯᱮᱥᱚ ᱴᱟᱠᱟ ᱨᱮᱹᱴ ᱮ ᱮᱢᱟᱢ ᱠᱟᱱᱟ ᱾
ᱟᱪᱪᱷᱟ ᱾
ᱡᱟᱦᱟᱸᱨᱮ ᱯᱟᱸᱥᱥᱚ ᱴᱟᱠᱟ ᱨᱮᱴ ᱚᱱᱰᱮ ᱟᱫᱚ ᱯᱮᱥᱚ ᱴᱟᱠᱟᱭᱮᱱᱟ᱾ ᱚᱱᱮ ᱵᱟᱨᱚ ᱜᱷᱚᱱᱴᱟ ᱨᱮ ᱟᱲᱟᱭᱴᱤ ᱦᱟᱹᱡᱨᱤᱧ ᱮᱢᱟᱢ ᱠᱟᱱᱟ ᱛᱚ ᱾
ᱦᱩ ᱸ᱾
ᱟᱫᱚᱵᱤᱱ ᱞᱟᱹᱭᱟ ᱦᱮᱸ ᱛᱟᱦᱞᱮ ᱛᱤᱱᱟᱹᱜ ᱠᱟᱛᱮᱫ ᱯᱟᱲᱟᱜ ᱠᱟᱱᱟ, ᱟᱫᱷ ᱜᱷᱚᱱᱴᱟ ᱦᱚᱸ ᱵᱟᱝ ᱯᱟᱲᱟᱜ ᱠᱟᱱᱟ᱾
ᱦᱮᱸ ᱾
ᱵᱟᱨᱚ ᱜᱷᱚᱱᱴᱟ ᱨᱮ ᱟᱲᱟᱭᱴᱤ ᱦᱟᱹᱡᱨᱤ ᱫᱚ᱾
ᱟᱫᱚ ᱛᱟᱦᱚᱞᱮ ᱟᱫᱚ ᱚᱱᱟ ᱯᱮᱥᱚ ᱴᱟᱠᱟ ᱟᱨᱚ ᱚᱸᱰᱮ ᱠᱷᱚᱱ ᱡᱚᱢᱧᱩ ᱟᱨᱚ ᱜᱮᱫ ᱛᱟᱵᱤᱱᱟ ᱢᱤᱫᱥᱚ ᱠᱩᱲᱤ ᱴᱟᱠᱟ ᱾
ᱦᱮᱸ ᱾
ᱛᱟᱦᱚᱞᱮ ᱪᱷᱚᱥᱚ ᱴᱟᱠᱟ ᱜᱟᱱ ᱛᱟᱦᱮᱱᱟ ᱦᱟᱛ ᱠᱷᱚᱨᱪᱟ ᱵᱟᱫ ᱠᱟᱛᱮᱫ ᱾
ᱦᱩᱸ ᱦᱩᱸ ᱟᱨ ᱪᱮᱫ ᱾
ᱟᱨ ᱟᱨ ᱢᱤᱫ ᱡᱟᱭᱜᱟ ᱞᱮ ᱥᱮᱱ ᱞᱮᱱᱟ ᱚᱸᱰᱮ ᱫᱚ
ᱯᱟᱸᱥᱥᱚ ᱴᱟᱠᱟ ᱨᱮᱴ ᱛᱟᱨ ᱢᱚᱫᱽᱫᱷᱮ ᱨᱮᱜᱮ ᱠᱳᱢᱯᱟᱹᱱᱤᱭᱟᱜ ᱠᱮᱱᱴᱤᱱ ᱾
ᱦᱩᱸ ᱦᱩᱸ ᱾
ᱢᱟᱱᱮ ᱩᱱᱤ ᱴᱷᱤᱠᱟᱹ ᱫᱟᱨᱟᱜ ᱜᱮ ᱠᱮᱱᱴᱤᱱ ᱦᱚᱸ ᱾ ᱚᱸᱰᱮ ᱟᱨᱚ ᱢᱤᱫᱥᱚ ᱴᱟᱠᱟ ᱠᱟᱛᱮᱫ ᱜᱮᱫ ᱛᱟᱹᱵᱤᱱᱟᱭ ᱾ ᱛᱟᱦᱚᱞᱮ ᱚᱸᱰᱮ ᱯᱩᱱᱥᱚ ᱴᱟᱠᱟ ᱛᱟᱦᱮᱱ ᱠᱟᱱᱟ᱾
ᱛᱟᱦᱚᱞᱮ ᱜᱚᱢᱠᱮ ᱡᱩᱫᱤ ᱚᱱᱠᱟ ᱜᱮ ᱦᱩᱭᱩᱜ-ᱟ ᱡᱩᱫᱤ ᱯᱚᱭᱥᱟ ᱠᱟᱹᱢᱤᱭᱟᱵᱤᱱ ᱯᱚᱭᱥᱟᱭᱟᱵᱤᱱ ᱟᱨ ᱡᱩᱫᱤ ᱠᱳᱢᱯᱟᱱᱤ ᱜᱮ ᱟᱨᱚ ᱠᱚ ᱜᱮᱫᱟ ᱛᱟᱞᱦᱮ ᱚᱲᱟᱜ ᱫᱚ ᱛᱤᱱᱟᱹᱜ ᱵᱟᱧᱪᱟᱣ ᱦᱤᱡᱩᱜ ᱛᱟᱵᱤᱱᱟ ᱾
ᱦᱳᱭ ᱾
ᱚᱲᱟᱜ ᱨᱮ ᱜᱤᱫᱽᱨᱟᱹ ᱯᱤᱫᱽᱨᱟᱹ ᱠᱚ ᱢᱮᱱᱟᱜ ᱠᱚᱣᱟ ᱾ ᱦᱩᱸ ᱾
ᱟᱨ ᱩᱱᱠᱩ ᱞᱟᱹᱜᱤᱫ ᱛᱮᱜᱮ ᱥᱮᱱᱚᱜ ᱫᱚ ᱾
ᱦᱮᱸ ᱾ ᱛᱟᱦᱚᱞᱮ ᱱᱮᱛᱟᱨ ᱫᱚ ᱛᱟᱦᱚᱞᱮ ᱚᱱᱠᱟ ᱜᱮ ᱠᱚᱨᱟᱣ ᱦᱩᱭᱩᱜ-ᱟ ᱡᱟᱦᱟᱸ ᱨᱮ ᱠᱟᱹᱢᱤ
ᱦᱳᱭ ᱞᱟᱦᱟ ᱨᱮᱜᱮ ᱠᱟᱛᱷᱟ ᱨᱟᱹᱯᱩᱫ ᱦᱩᱭᱩᱜ-ᱟ ᱾ ᱦᱟᱸ ᱾
ᱦᱮᱸ, ᱟᱹᱞᱤᱧ ᱢᱤᱫ ᱫᱷᱟᱣ ᱞᱤᱧ ᱪᱟᱞᱟᱣ ᱞᱮᱱᱟ ᱜᱚᱝᱠᱮ ᱵᱩᱡᱽ ᱠᱮᱫᱟ ᱵᱤᱱ ᱾
ᱦᱟᱸ ᱾
ᱚᱱᱟ ᱫᱚ ᱦᱩᱭᱩᱜ ᱠᱟᱱᱟ ᱩᱛᱛᱚᱨ ᱯᱨᱚᱫᱮᱥ ᱾ ᱞᱟᱹᱭ ᱠᱮᱫᱟ ᱠᱚ ᱟᱹᱰᱤ ᱱᱟᱯᱟᱭ ᱠᱟᱹᱢᱤ ᱾ ᱛᱟᱦᱮᱞᱮ ᱞᱤᱧ ᱪᱟᱞᱟᱣ ᱮᱱᱟ ᱾ ᱪᱟᱞᱟᱣ ᱠᱟᱛᱮᱫ ᱞᱤᱧ ᱧᱮᱞ ᱮᱫᱟ ᱚᱱᱟ ᱯᱤᱪᱨᱳᱰ ᱨᱮ ᱫᱷᱤᱨᱤ ᱠᱚ ᱦᱟᱞᱟᱝ ᱦᱚᱪᱚᱭᱮᱜ ᱞᱮᱭᱟ᱾ ᱵᱩᱡ ᱠᱮᱫᱟᱵᱤᱱ ᱢᱟᱱᱮ ᱦᱚᱨ ᱠᱷᱚᱱ ᱾
ᱦᱩᱸ᱾
ᱛᱟᱞᱦᱮ ᱪᱟᱞᱟᱣ ᱦᱳᱭ ᱠᱟᱱᱟ ᱟᱨ ᱵᱤᱥᱟᱞ ᱡᱟᱹᱞᱟ ᱫᱷᱤᱨᱤ ᱦᱟᱞᱟᱝ ᱟᱹᱰᱤ ᱡᱟᱞᱟ ᱜᱮᱭᱟ᱾ ᱵᱚᱲᱚ ᱵᱚᱲᱚ ᱫᱷᱤᱹᱨᱤ ᱦᱮᱸ ᱯᱤᱡᱨᱮ ᱡᱟᱦᱟᱸᱭ ᱠᱚ ᱮᱢᱮᱜ ᱠᱚᱣᱟ᱾ ᱠᱩᱰᱤ ᱛᱮᱦᱚᱸ ᱵᱟᱝ ᱦᱟᱞᱟᱝ ᱚᱜ ᱟᱨ ᱦᱟᱱᱮ ᱯᱟᱧᱪᱤ ᱛᱮ ᱦᱟᱞᱟᱝ ᱦᱩᱭᱩᱜᱼᱟ, ᱯᱟᱧᱪᱤ᱾
ᱦᱩᱸ᱾
ᱵᱩᱡ ᱠᱮᱫᱟ ᱵᱤᱱ ᱚᱱᱟ ᱯᱟᱧᱪᱤ ᱛᱮ ᱦᱟᱞᱟᱝ ᱦᱩᱭᱩᱜᱼᱟ ᱦᱟᱞᱟᱝ ᱠᱟᱛᱮᱜ ᱟᱨ ᱫᱤᱯᱤᱞ ᱠᱟᱛᱮᱜ ᱦᱚᱨ ᱨᱮ ᱜᱤᱰᱤ ᱦᱳᱭᱳᱜᱼᱟ
ᱦᱩᱸ
ᱠᱮᱫᱟᱵᱤᱱ? ᱟᱫᱚ ᱟᱹᱰᱤ ᱦᱚᱲ ᱚᱸᱰᱮ ᱠᱷᱚᱱᱟᱜ ᱠᱚ ᱫᱟᱹᱲ ᱠᱮᱫ ᱛᱟᱞᱮᱭᱟ ᱞᱟᱹᱭ ᱫᱟᱠᱚ ᱩᱱ ᱡᱷᱟᱹᱞ ᱠᱷᱚᱱ ᱦᱮᱡ ᱠᱟᱛᱮᱫ ᱨᱟᱥᱛᱟ ᱨᱮ ᱫᱷᱤᱨᱤ ᱦᱟᱞᱟᱝ᱾
ᱦᱩᱸ
ᱫᱟᱹᱲ ᱠᱮᱫ ᱛᱟᱞᱮᱭᱟᱠᱚ ᱟᱨ ᱟᱹᱞᱤᱧ ᱫᱚ ᱢᱚᱴᱟᱢᱩᱴᱤ ᱩᱱᱟᱹᱜ ᱚᱞᱚᱜ ᱯᱟᱲᱦᱟᱣ ᱦᱚᱸ ᱵᱟᱹᱞᱤᱧ ᱵᱟᱲᱟᱭᱟ ᱟᱹᱞᱤᱧ ᱫᱚ ᱚᱲᱟᱜ ᱦᱮᱡ ᱦᱚᱸᱞᱤᱧ ᱵᱟᱹᱞᱤᱧ ᱦᱮᱡ ᱫᱟᱲᱮᱭᱟᱜᱼᱟ ᱛᱮᱥᱠᱟᱞ ᱢᱟᱱᱮ ᱮᱢᱚᱱ ᱠᱚ ᱪᱤᱠᱟᱹ ᱠᱮᱜ ᱞᱤᱧᱟᱹ ᱠᱷᱟᱹᱞᱤ ᱠᱚ ᱠᱷᱟᱴᱟᱣ ᱠᱮᱜ ᱞᱤᱧᱟᱹ ᱯᱚᱭᱥᱟ ᱯᱚᱹ ᱪᱮᱫ ᱦᱚᱸ ᱵᱟᱝ ᱴᱷᱤᱠᱟᱹᱫᱟᱨᱮ ᱟᱹᱜᱩ ᱦᱚᱴᱚ ᱠᱟᱜ ᱞᱤᱧᱟ ᱚᱲᱟᱜ ᱞᱟᱹᱭ ᱫᱟᱠᱚ ᱚᱲᱟᱜ ᱨᱮ ᱯᱚᱭᱥᱟ ᱞᱮ ᱤᱫᱤᱭᱟᱯᱮᱭᱟ᱾ ᱟᱯᱮ ᱫᱚ ᱫᱳ ᱪᱟᱞᱟᱜ ᱯᱮ ᱾ ᱥᱮᱥᱠᱟᱞ ᱯᱚᱭᱥᱟ ᱦᱚᱸ ᱵᱟᱞᱤᱧ ᱧᱟᱢ ᱞᱮᱫᱟ ᱪᱮᱫ ᱦᱚᱸ ᱵᱟᱞᱤᱧ ᱧᱟᱢ ᱞᱮᱫᱟ᱾ ᱠᱷᱟᱞᱤ ᱠᱷᱟᱴᱟᱣ ᱜᱮ ᱦᱳᱭᱮᱱ ᱛᱟᱹᱞᱤᱧᱟ᱾ ᱱᱚᱝᱠᱟ ᱜᱮ ᱟᱫᱚ ᱪᱤᱠᱟᱛᱮᱵᱤᱱ ᱥᱟᱵᱮᱭᱟ᱾ ᱟᱫᱚ ᱱᱚᱝᱠᱟ ᱜᱮ ᱡᱮᱢᱚᱱ ᱱᱚᱱᱠᱟ ᱟᱞᱚ ᱦᱳᱭᱳᱜ ᱢᱟ᱾ ᱵᱟᱭᱨᱮ ᱠᱟᱹᱢᱤ ᱜᱮᱵᱚᱱ ᱪᱟᱞᱟᱜ ᱢᱟ ᱠᱟᱹᱴᱤᱡ ᱵᱩᱡ ᱥᱩᱡ ᱠᱟᱛᱮᱫ ᱚᱱᱠᱟᱱ ᱵᱷᱟᱜᱤ ᱴᱷᱤᱠᱟᱹᱫᱟᱨ ᱵᱟ ᱨᱚ ᱡᱟᱱᱟᱪᱤᱱᱟᱹ ᱴᱷᱤᱠᱟᱹᱫᱟᱨ ᱩᱱᱠᱩᱣᱟᱜ ᱤᱭᱟᱹ ᱠᱟᱛᱮᱜ ᱜᱮᱵᱚᱱ ᱪᱟᱞᱟᱜᱼᱟ ᱪᱮᱫᱟᱜ ᱥᱮ ᱦᱚᱜᱼᱚᱭ ᱱᱚᱝᱠᱟ ᱡᱩᱫᱤ ᱠᱟᱹᱢᱤ ᱠᱟᱛᱮᱫ ᱡᱩᱫᱤ ᱠᱟᱡᱽ ᱠᱟᱛᱮᱫ ᱡᱩᱫᱤ ᱯᱚᱭᱥᱟ ᱠᱚ ᱵᱟᱵᱚᱱ ᱧᱟᱸᱢᱟ ᱛᱟᱦᱚᱞᱮ ᱛᱚ ᱯᱷᱟᱞᱛᱩ ᱪᱟᱞᱟᱣ ᱦᱳᱭᱳᱜ-ᱦᱳᱭᱳᱜ ᱠᱟᱱ ᱛᱟᱵᱚᱱᱟ᱾ ᱦᱮᱸ ᱥᱮ?
ᱦᱮᱸ ᱟᱨ ᱡᱩᱨ ᱦᱚᱸ ᱵᱟᱝ ᱠᱷᱟᱴᱟᱜ ᱛᱟᱵᱚᱱᱟ ᱵᱟᱭᱨᱮ ᱨᱮ᱾
ᱦᱮᱸ ᱟᱨ ᱵᱟᱭᱨᱮᱢ ᱪᱮᱜ ᱮᱢ ᱞᱟᱹᱭᱟ ᱡᱩᱫᱤ ᱞᱟᱹᱭᱟᱭ ᱜᱚᱡ ᱢᱤᱭᱟᱞᱮ ᱩᱯᱟᱹᱭ ᱫᱚ ᱵᱟᱹᱱᱩᱜᱼᱟ, ᱛᱟᱦᱚᱞᱮ ᱡᱳᱨ ᱦᱚᱸ ᱵᱟᱝ ᱜᱟᱱᱚᱜᱼᱟ ᱵᱤᱥᱤ᱾ ᱵᱩᱡ ᱠᱮᱫᱟᱵᱤᱱ᱾
ᱩᱸ
ᱤᱱᱟᱹ ᱠᱷᱟᱹᱛᱤᱨ ᱟᱫᱚ ᱵᱟᱭᱨᱮ ᱠᱟᱹᱢᱤ ᱫᱚ ᱚᱱᱮ ᱚᱱᱠᱟ ᱢᱟᱱᱮ ᱡᱟᱱᱟ ᱪᱤᱱᱦᱟᱹ ᱴᱷᱤᱠᱟᱹᱫᱟᱨ ᱪᱷᱟᱲᱟ ᱤᱧ ᱫᱚ ᱵᱟᱹᱧ ᱪᱟᱞᱟᱜᱼᱟ ᱟᱨᱠᱤ᱾ ᱟᱨ ᱪᱟᱞᱟᱣ ᱨᱮᱦᱚᱸᱧ ᱥᱟᱺᱜᱤᱧ-ᱯᱷᱟᱜᱤᱧ ᱫᱚ ᱵᱟᱝ ᱥᱩᱨ ᱥᱩᱨ ᱥᱩᱯᱩᱨ ᱠᱚᱜᱮ ᱥᱩᱨ ᱠᱚᱨᱮᱜ ᱦᱩᱸ᱾
ᱯᱮ ᱱᱚᱰᱮ ᱥᱩᱨ ᱨᱮ ᱧᱮᱞ ᱦᱳᱭ ᱠᱟᱱᱟ ᱟᱫᱚ ᱱᱚᱸᱰᱮ ᱫᱚᱠᱚ ᱞᱟᱹᱭᱫᱟ
ᱦᱩᱸ᱾
ᱢᱟᱱᱮ ᱫᱤᱱ ᱨᱮ ᱵᱟᱨᱚ ᱜᱷᱚᱱᱴᱟ ᱠᱟᱹᱢᱤ ᱦᱩᱭᱩᱜ-ᱟ, ᱛᱚ ᱵᱟᱨᱚ ᱜᱷᱚᱱᱴᱟ ᱴᱟᱨᱮ ᱯᱚᱭᱥᱟ ᱛᱤᱸᱜᱩᱱ ᱠᱟᱱᱟ
ᱥᱟᱲᱮ ᱥᱟᱛᱥᱚ ᱟᱫᱚ ᱡᱚᱢ ᱡᱚᱢ ᱢᱤᱫ ᱥᱚ ᱵᱟᱫᱚᱜ-ᱟ᱾
ᱟᱨ ᱢᱤᱫᱥᱚ ᱠᱩᱲᱤ ᱴᱟᱠᱟ ᱡᱚᱢ ᱟᱨ ᱦᱟᱛ ᱠᱷᱚᱨᱪᱟ ᱛᱟᱨᱟᱥᱤᱧ ᱵᱮᱲᱟ ᱪᱟ ᱱᱟᱥ ᱛᱟ ᱛᱚ ᱛᱟᱦᱚᱞᱮ ᱢᱚᱴᱟᱢᱩᱴᱤ ᱪᱷᱚᱥᱚ ᱴᱟᱠᱟ ᱛᱟᱦᱮᱸ ᱠᱟᱱᱟ᱾
ᱟᱪᱪᱷᱟ ᱦᱮᱸ᱾